ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱪᱤᱞᱠᱟ ᱟᱨ ᱛᱚᱵᱮ ᱪᱮᱫ ᱞᱮᱠᱟ ᱱᱟᱯᱟᱭ ᱵᱟᱲᱟᱭ ᱜᱮᱭᱟᱯᱮ?
ᱦᱚᱸ ᱜᱚᱝᱠᱮ ᱟᱞᱮ ᱫᱚ ᱱᱟᱯᱟᱭ ᱵᱟᱲᱟ ᱜᱮ ᱟᱯᱮᱜᱮ ᱪᱮᱜᱠᱟ ᱞᱮᱠᱟ?
ᱦᱮᱸ ᱟᱞᱮ ᱦᱚᱸ ᱱᱚᱜ-ᱚᱭ ᱱᱤᱛᱚᱜ ᱫᱷᱟᱹᱵᱤᱡ ᱢᱟ ᱮᱱᱛᱮ ᱪᱟᱸᱫᱳ ᱵᱚᱸᱜᱟ-ᱟᱜ ᱫᱩᱞᱟᱹᱲ ᱫᱟᱭᱟᱛᱮ ᱱᱟᱯᱟᱭ ᱜᱮ ᱢᱮᱱᱟᱜ ᱞᱮᱭᱟ᱾ ᱟᱨ ᱱᱤᱝᱠᱟᱜ ᱜᱮ ᱱᱟᱯᱟᱭ ᱜᱮ ᱡᱮᱢᱚᱱ ᱵᱚᱱ ᱛᱟᱦᱮᱱ ᱡᱚᱛᱚ ᱦᱚᱲ ᱥᱮ ᱵᱟᱝ?
ᱦᱚᱸᱻ ᱱᱟᱯᱟᱭ ᱜᱮᱵᱚ ᱛᱟᱦᱮᱸ ᱞᱮᱱ ᱠᱷᱟᱸᱡ ᱜᱮ ᱵᱮᱥᱴ-ᱟ᱾
ᱮᱠᱟᱞ᱾
ᱟᱨ ᱤᱱᱠᱟᱹ ᱫᱚ ᱜᱚᱝᱠᱮ ᱱᱤᱭᱟᱹ ᱦᱚᱭ ᱦᱤᱥᱫ ᱦᱚᱲᱢᱚ ᱛᱮ ᱦᱚᱭ ᱡᱤᱣᱤ ᱦᱟᱥᱟ ᱦᱚᱲᱢᱚ ᱛᱚ ᱨᱩᱣᱟᱹ ᱦᱟᱹᱥᱩᱜ ᱫᱚ ᱧᱢᱟ ᱠᱟᱱ ᱜᱮᱭᱟ᱾
ᱮᱠᱟᱞ ᱮᱠᱟᱞ ᱦᱮ ᱢᱟᱱᱮ ᱠᱟᱹᱴᱤᱡ ᱢᱟᱴᱤᱡ ᱱᱚᱜ-ᱚᱱᱠᱟ ᱦᱚᱭ ᱦᱤᱥᱤᱫ ᱵᱚᱫᱚᱞᱚᱜ ᱚᱠᱛᱮ᱾ ᱚᱱᱠᱟ ᱠᱷᱩᱜ ᱢᱟᱸᱫᱟ ᱮᱱᱠᱟ ᱫᱚ ᱧᱟᱢ ᱫᱚ ᱧᱟᱢ ᱵᱟᱲᱟᱜ ᱜᱮᱭᱟ ᱥᱮ ᱵᱟᱝ? ᱟᱫᱚ ᱛᱚᱵᱮ ᱠᱟᱹᱢᱤ ᱠᱟᱹᱥᱱᱤ ᱞᱮᱠᱟᱛᱮ ᱦᱩᱲᱩ ᱨᱚᱦᱚᱭ ᱠᱚᱫᱚ ᱯᱮ ᱥᱟᱹᱛ ᱵᱟᱲᱟ ᱠᱮᱫᱟ ᱦᱟᱸᱜ ᱥᱮ ᱟᱹᱣᱨᱤ?
ᱦᱚᱸ ᱜᱚᱝᱠᱮ ᱥᱟᱹᱛ ᱫᱚ ᱟᱞᱮ ᱫᱚᱞᱮ ᱥᱟᱹᱛ ᱵᱟᱲᱟᱣ ᱠᱟᱫᱟ᱾ ᱟᱯᱮ ᱥᱮᱫ ᱟᱯᱮ ᱥᱮᱫ ᱜᱮ? ᱦᱚᱸ ᱞᱟᱦᱟ ᱧᱚᱜ ᱨᱮᱜᱮ ᱥᱟᱹᱛ ᱫᱚ ᱦᱩᱭ ᱠᱟᱱᱟ ᱟᱯᱮ ᱥᱮᱫ ᱜᱮᱪᱚ?
ᱟᱪᱪᱷᱟ ᱟᱪᱪᱷᱟ ᱟᱞᱮ ᱥᱮᱜ ᱢᱟ ᱱᱚᱜ-ᱚᱭ ᱮᱱᱛᱮᱫ ᱦᱩᱲᱩ ᱨᱚᱦᱚᱭ ᱢᱟᱞᱮ ᱛᱟᱭᱱᱚᱢ ᱟᱠᱟᱱ᱾ ᱠᱟᱨᱚᱱ ᱫᱚ ᱚᱱᱟ ᱫᱟᱜ ᱜᱮᱛᱚ ᱵᱟᱭ ᱫᱟᱜ ᱵᱟᱲᱟᱣ ᱟᱞᱮ ᱠᱟᱱ ᱛᱟᱦᱮᱸᱱᱟ ᱟᱹᱰᱤ ᱞᱟᱦᱟ ᱨᱮᱢᱟ ᱱᱚᱜ-ᱚᱭ ᱢᱟᱱᱮ ᱢᱤᱫ ᱦᱟᱯᱛᱟ ᱞᱟᱦᱟ᱾ ᱱᱚᱝᱠᱟᱭ ᱫᱟᱜ ᱵᱟᱲᱟ ᱠᱮᱫᱟ ᱟᱨ ᱱᱚᱸᱜᱼᱚᱭ ᱞᱮ ᱥᱟᱹᱨ ᱫᱤ ᱵᱟᱲᱟᱭᱱᱟ ᱟᱫᱚᱢ ᱠᱚᱫᱚ ᱮᱱᱦᱚᱸᱠᱚ ᱯᱩᱨᱟᱹᱣ ᱵᱟᱲᱟ ᱠᱮᱫ ᱛᱟᱠᱚᱣᱟ ᱦᱩᱲᱩ ᱨᱚᱦᱚᱭ ᱠᱚ, ᱟᱫᱚ ᱟᱫᱚᱢ ᱦᱚᱲ ᱫᱚ ᱵᱟᱠᱚ ᱯᱩᱨᱟᱹᱣ ᱠᱟᱫᱟ ᱦᱟᱸᱜ ᱵᱟᱠᱚ ᱥᱟᱹᱛ ᱵᱟᱲᱟ ᱠᱟᱱᱟ᱾
ᱟᱪᱪᱷᱟ ᱟᱫᱚ ᱩᱱ ᱛᱟᱭᱚᱢ ᱨᱮ ᱢᱮᱱᱟᱜ ᱠᱟᱫ ᱠᱚᱣᱟ ᱩᱱᱠᱩ ᱦᱚᱸᱠᱚ ᱥᱟᱹᱛᱟᱜᱼᱟ ᱦᱟᱸᱜ᱾
ᱮᱠᱟᱞ ᱮᱠᱟᱞ ᱟᱫᱚ ᱢᱮᱱ ᱫᱟᱲᱮᱜᱟᱢ ᱟᱞᱮ ᱥᱮᱫ ᱫᱚ ᱮᱱᱦᱚ ᱱᱤᱭᱟᱹ ᱫᱷᱟᱣ ᱫᱚ ᱛᱷᱚᱲᱟ ᱛᱟᱭᱱᱚᱢ ᱧᱚᱸᱜ ᱜᱮ ᱫᱟᱜ ᱵᱟᱲᱟ ᱠᱚ ᱦᱩᱭᱱᱟ ᱟᱯᱮ ᱥᱮᱫ ᱫᱚ ᱟᱭᱢᱟ ᱞᱟᱦᱟ ᱢᱟᱱᱮ ᱞᱟᱦᱟ ᱧᱚᱸᱜ ᱨᱮᱜᱮ ᱯᱮ
ᱦᱚᱸ ᱦᱚᱸ ᱟᱞᱮ ᱥᱮᱫ ᱫᱚ ᱞᱟᱦᱟ ᱜᱮᱭ ᱫᱟᱜ ᱠᱟᱫᱟ ᱟᱫᱚ ᱚᱱᱟ ᱯᱚᱨ ᱯᱳᱭᱞᱩ ᱫᱟᱜ ᱨᱮᱜᱮ ᱨᱚᱦᱚᱭ ᱵᱟᱲᱟ ᱠᱚᱫᱚ ᱦᱩᱭ ᱠᱟᱱᱟ᱾
ᱟᱪᱪᱷᱟ ᱟᱪᱪᱷᱟ ᱛᱚ ᱵᱟᱨ ᱦᱟᱯᱛᱟ ᱞᱟᱦᱟ ᱥᱮ ᱛᱤᱱᱟᱹᱜ ᱞᱟᱦᱟᱜ?
ᱢᱟᱱᱮ ᱵᱟᱨ ᱦᱟᱯᱛᱟ ᱞᱟᱦᱟ ᱫᱚ ᱢᱮᱛᱟᱜ ᱫᱚ ᱦᱟᱸᱱᱮ ᱵᱟᱨ ᱦᱟᱯᱛᱟ ᱠᱷᱚᱱ ᱫᱚ ᱞᱟᱦᱟ ᱚᱱᱮ ᱯᱮ ᱦᱟᱯᱛᱟ ᱞᱟᱦᱟ ᱥᱮᱱ ᱜᱮ ᱞᱟᱹᱭ ᱵᱤᱱ᱾
ᱟᱪᱪᱷᱟ ᱟᱪᱪᱷᱟ ᱢᱟᱱᱮ ᱟᱹᱰᱤ ᱞᱟᱦᱟ ᱜᱮ ᱛᱚᱵᱮ ᱯᱮ ᱥᱟᱹᱛ ᱵᱟᱲᱟᱣ ᱠᱟᱜ ᱥᱮ ᱵᱟᱝ?
ᱦᱚᱸ ᱦᱚᱸ
ᱟᱪᱪᱷᱟ ᱚᱱᱟ ᱦᱤᱥᱟᱹᱵ ᱛᱮᱢᱟ ᱦᱩᱸ᱾
ᱢᱤᱫ ᱵᱟᱨ ᱚᱱᱮ ᱥᱟᱨᱮᱡ ᱵᱟᱨᱮᱡ ᱢᱮᱱᱟᱜᱼᱟ᱾
ᱟᱪᱪᱷᱟ ᱟᱪᱪᱷᱟ᱾
ᱢᱟᱱᱮ ᱯᱨᱟᱭ ᱞᱮᱠᱟ ᱜᱮ ᱥᱟᱹᱛ ᱫᱚ ᱦᱩᱭ ᱠᱟᱱᱟ ᱟᱫᱚ ᱢᱤᱫ ᱵᱟᱨ ᱜᱮ ᱢᱮᱱᱟᱜ ᱠᱟᱫᱟ᱾
ᱟᱪᱪᱷᱟ ᱟᱪᱪᱷᱟ᱾
ᱡᱟᱦᱟᱸ ᱚᱱᱟ ᱫᱚ ᱢᱟᱹᱨᱤᱪ ᱠᱚᱠᱚ ᱨᱚᱦᱚᱭ ᱞᱮᱫ ᱛᱟᱦᱮᱸᱜ ᱛᱚ, ᱟᱫᱚ ᱟᱫᱚ ᱢᱟᱹᱨᱤᱪ ᱫᱟᱨᱮ ᱠᱚᱦᱚᱸ ᱱᱤᱛ ᱫᱚ ᱫᱟᱜ ᱤᱭᱟᱹ ᱛᱮᱜᱮ ᱜᱚᱡᱚᱜᱼᱚᱜ ᱠᱟᱱᱟ᱾
ᱦᱩᱸ ᱦᱩᱸ᱾
ᱟᱫᱚ ᱚᱱᱟᱠᱚ ᱜᱚᱡᱚᱜ ᱠᱟᱱ ᱫᱚ ᱟᱫᱚ ᱚᱱᱟ ᱠᱚ ᱜᱚᱰᱟ ᱨᱮᱜᱮ ᱱᱤᱛᱚᱜ ᱟᱫᱚ ᱨᱚᱦᱚᱭ ᱦᱩᱭᱩᱜ ᱠᱟᱱᱟ᱾
ᱟᱪᱪᱷᱟ ᱟᱪᱪᱷᱟ, ᱟ ᱛᱚᱵᱮ ᱢᱟᱱᱮ ᱟᱯᱮᱭᱟᱜ ᱫᱚ ᱡᱟᱦᱟᱸᱱᱟᱜ ᱚᱝᱠᱟ ᱫᱟᱜ ᱨᱮᱱᱟᱜ ᱵᱮᱵᱚᱥᱛᱷᱟ ᱠᱩ ᱱᱟᱯᱟᱭ ᱜᱮ ᱢᱮᱱᱟᱜᱼᱟ ᱡᱟᱹᱱᱤᱡ?
ᱦᱚᱸ ᱫᱟᱜ ᱫᱟᱭ, ᱫᱟᱜ ᱨᱮᱭᱟᱜ ᱵᱮᱵᱚᱥᱛᱷᱟ ᱫᱚ ᱟᱹᱰᱤ ᱱᱟᱯᱟᱭ ᱜᱮ ᱢᱮᱱᱟᱜ ᱠᱟᱫᱟ ᱟᱞᱮ ᱫᱚ᱾
ᱟᱪᱪᱷᱟ ᱟᱪᱪᱷᱟ᱾ ᱢᱟᱱᱮ ᱪᱮᱫ ᱠᱚ ᱢᱮᱱᱟᱜᱼᱟ ᱡᱟᱹᱱᱤᱡ ᱠᱮᱱᱮᱞ ᱥᱮ ᱥᱮᱞᱚ ᱯᱟᱢᱯ ᱮᱢᱟᱱ ᱠᱚ ᱥᱮ ᱪᱮᱫ ᱠᱚ ᱦᱮᱸᱱᱟᱜ ᱟ?
ᱚᱱᱟ ᱤᱭᱟᱹ ᱢᱮᱱᱟᱜᱼᱟ ᱯᱟᱢᱯ ᱢᱮᱱᱟᱜᱼᱟ᱾ ᱦᱩᱸ ᱦᱮᱸ ᱢᱚᱴᱚᱨ ᱯᱟᱢᱯ᱾ ᱛᱟᱞᱦᱮ ᱢᱮᱥᱤᱱ ᱠᱚᱦᱚᱸ ᱢᱮᱱᱟᱜ ᱜᱮᱭᱟ᱾
ᱟᱪᱪᱷᱟ᱾ ᱟᱞᱮ ᱥᱮᱫ ᱫᱚᱢ ᱢᱮᱱ ᱫᱟᱲᱮᱭᱟᱜ-ᱟ ᱢᱟᱱᱮ ᱱᱚᱶᱟ ᱪᱟᱥ-ᱵᱟᱥ ᱞᱟᱹᱜᱤᱫ ᱫᱚ ᱫᱟᱜ ᱨᱮᱱᱟᱜ ᱫᱚ ᱟᱹᱰᱤ ᱟᱱᱟᱴ ᱧᱚᱜ ᱜᱮ ᱢᱮᱱᱟᱜ-ᱟ᱾
ᱫᱟᱜ ᱠᱚ ᱫᱚᱢᱮ ᱠᱮ ᱠᱮᱱᱮᱞ ᱠᱚᱫᱚ ᱵᱟᱹᱱᱩᱜ ᱠᱚᱟᱜ-ᱟ? ᱠᱮᱱᱮᱞ ᱠᱚ ᱵᱟᱹᱱᱩᱜ ᱠᱟᱫᱟ?
ᱮᱠᱟᱞ ᱜᱮ ᱟᱞᱮ ᱥᱮᱫ ᱫᱚ ᱠᱮᱱᱮᱞ ᱫᱚ ᱵᱟᱹᱱᱩᱜ-ᱟ ᱠᱮᱱᱮᱞ ᱦᱚᱸ ᱵᱟᱹᱱᱩᱜ-ᱟ᱾ ᱥᱮᱞᱚ ᱯᱟᱢᱯ ᱠᱚᱦᱚᱸ ᱵᱟᱹᱱᱩᱜ-ᱟ᱾
ᱟ᱾
ᱢᱟᱱᱮ ᱪᱮᱫ ᱜᱮ ᱦᱟᱸᱜ ᱚᱝᱠᱟ ᱢᱟᱱᱮ ᱫᱟᱜ ᱥᱩᱵᱤᱛᱟ ᱫᱚ ᱵᱟᱹᱱᱩᱜᱼᱟ ᱫᱟᱜ ᱥᱩᱵᱤᱫᱟ ᱫᱚᱢ ᱢᱮᱱ ᱫᱟᱲᱮᱜ-ᱟ ᱧᱮ ᱛᱟᱨ ᱜᱮ ᱦᱟᱸᱜ ᱠᱩᱧ ᱠᱚᱠᱚ ᱵᱮᱱᱟᱣ ᱵᱟᱲᱟ ᱠᱟᱫ ᱞᱮᱭᱟ ᱵᱟᱫᱽ ᱠᱩᱧ ᱠᱚᱨᱮ ᱟᱫᱚ ᱚᱸᱰᱮ ᱠᱷᱚᱡ ᱜᱮ ᱢᱟᱱᱮ ᱯᱩᱢᱯᱩ ᱠᱟᱛᱮᱜ ᱪᱟᱥ-ᱵᱟᱥ ᱠᱟᱹᱴᱤᱡ ᱢᱟᱹᱴᱤᱡ ᱦᱩᱭᱩᱜ ᱜᱮᱭᱟ ᱟᱫᱚ ᱦᱩᱲᱩ ᱫᱚ ᱦᱟᱸᱜ ᱵᱟᱝ ᱪᱟᱥ ᱜᱟᱱᱚᱜ-ᱟ ᱚᱱᱟ ᱤᱭᱟᱹ ᱛᱮᱫᱚ᱾
ᱦᱮᱸᱛᱚ ᱫᱚᱢᱮ ᱛᱚ ᱦᱩᱲᱩ ᱨᱮᱫᱚ ᱫᱚᱢᱮ ᱫᱟᱜ ᱮ ᱡᱚᱢᱟ ᱛᱚ,
ᱮᱠᱟᱞ ᱮᱠᱟᱞ ᱚᱱᱟ ᱛᱮ ᱚᱱᱟᱢᱟ ᱟᱹᱰᱤ ᱡᱟᱹᱥᱛᱤ ᱜᱮ ᱫᱟᱜ ᱱᱚᱝᱠᱟᱱ ᱠᱷᱟᱨᱪᱟᱜ-ᱟ ᱟᱫᱚ ᱛᱤᱱᱟᱹᱜ ᱮᱢ ᱯᱩᱢᱯᱩ ᱫᱟᱲᱮᱜ-ᱟ ᱚᱱᱟ ᱫᱟᱜ ᱫᱚ ᱯᱩᱢᱯᱩ ᱛᱮᱦᱚᱸ ᱫᱟᱜ ᱦᱚᱸ ᱪᱟᱵᱟᱜ-ᱟ ᱢᱟᱦᱟᱜ ᱠᱩᱧ ᱨᱮᱦᱚᱸ ᱥᱮ ᱵᱟᱝ ᱾
ᱦᱮᱸ ᱦᱮᱸ ᱾ ᱟᱨ ᱯᱩᱢᱯᱩ ᱨᱮᱛᱚ ᱢᱤᱫ ᱦᱚᱲ ᱛᱚ ᱫᱟᱜ ᱫᱚ ᱦᱟᱛᱟᱣ ᱵᱟᱭ ᱜᱟᱱᱚᱜ-ᱟ ᱮᱠᱞᱟ ᱜᱮ ᱾ ᱚᱱᱟ ᱚᱱᱟ ᱠᱩᱧ ᱨᱮᱦᱚᱸ ᱛᱚ ᱡᱚᱛᱚ ᱦᱚᱲᱟᱜ ᱜᱮᱛᱚ ᱠᱤᱱ ᱠᱩᱧ ᱫᱚᱠᱚ ᱵᱮᱱᱟᱣ ᱟᱠᱟᱫᱟ ᱾
ᱮᱠᱟᱞ ᱮᱠᱟᱞ ᱚᱱᱟ ᱦᱚᱸ
ᱡᱚᱛᱚ ᱦᱚᱲ ᱦᱟᱹᱴᱤᱧ ᱦᱟᱹᱴᱤᱧ ᱦᱟᱛᱟᱣ ᱦᱩᱭᱩᱜ-ᱟ ᱫᱟᱜ ᱦᱚᱸ ᱾
ᱟᱨ ᱛᱚᱵᱮ ᱪᱟᱥᱵᱟᱥ ᱞᱮᱠᱟ ᱛᱮᱫᱚ ᱟᱯᱮ ᱥᱮᱫ ᱫᱚ ᱦᱟᱸᱜ ᱵᱟᱨ ᱫᱷᱟᱣ ᱯᱮ ᱪᱟᱥ ᱫᱟᱦᱟᱸᱜ ᱥᱮ ᱪᱮᱫ ᱞᱮᱠᱟ ᱦᱟᱸᱜ ᱮᱱᱛᱮᱜ ᱱᱚᱜ-ᱚᱭ
ᱦᱮᱸ ᱦᱮᱸ ᱦᱮᱸ ᱾
ᱟᱹᱰᱤ ᱢᱚᱡᱽ ᱵᱮᱵᱚᱥᱛᱟ ᱢᱮᱱᱟᱜ ᱾
ᱦᱮᱸ ᱪᱟᱥ ᱞᱮᱠᱟᱛᱮ ᱟᱞᱮ ᱥᱮᱫ ᱫᱚ ᱵᱟᱨ ᱫᱷᱟᱣ ᱜᱮ ᱦᱩᱭᱩᱜ-ᱟ ᱪᱟᱥ ᱫᱚ ᱾
ᱟᱪᱪᱷᱟ ᱟᱪᱪᱷᱟ ᱾
ᱟᱨ ᱱᱟᱦᱟᱜ ᱚᱠᱚ ᱚᱠᱚᱭ ᱠᱚᱫᱚ ᱱᱟᱦᱜ ᱯᱮᱭᱟ ᱪᱟᱥ ᱠᱚ ᱨᱟᱠᱟᱵ ᱜᱮᱭᱟ ᱾
ᱟᱪᱪᱷᱟ ᱢᱟᱱᱮ ᱦᱩᱲᱩ ᱪᱟᱥ ᱜᱮ ᱯᱮ ᱫᱷᱟᱣ ᱢᱤᱫ ᱥᱮᱨᱢᱟ ᱥᱮ ᱢᱤᱫ ᱵᱚᱪᱷᱚᱨ ᱨᱮ ᱥᱮ ᱪᱮᱫ ᱞᱮ?
ᱱᱟᱦᱟᱜ ᱱᱚᱜ-ᱚᱭ ᱱᱤᱛᱚᱜ ᱫᱚ ᱱᱟᱦᱟᱜ ᱦᱩᱲᱩ ᱨᱚᱦᱚᱭ ᱦᱩᱭ ᱠᱟᱱᱟ ᱾
ᱦᱮᱸ ᱾
ᱟᱫᱚ ᱚᱱᱟ ᱨᱟᱠᱟᱵ ᱠᱟᱛᱮᱜ ᱫᱚ ᱱᱟᱦᱟᱜ ᱚᱠᱚᱭ ᱠᱚᱫᱚ ᱦᱟᱸᱜ ᱛᱩᱲᱤ ᱠᱚ ᱪᱟᱥᱟ ᱟᱫᱚ ᱛᱩᱲᱤ ᱪᱟᱥ ᱫᱚ ᱱᱟᱦᱟᱜ ᱟᱫᱚ ᱵᱤᱥᱤ ᱫᱤᱱ ᱨᱮᱭᱟᱜ ᱛᱚ ᱵᱟᱝ ᱠᱟᱱᱟ ᱾
ᱦᱩᱸ ᱦᱩᱸ ᱦᱩᱸ ᱾
ᱢᱤᱫ ᱢᱟᱥ ᱨᱮᱭᱟᱜ ᱠᱟᱱᱟ ᱟᱫᱚ ᱚᱱᱟ ᱵᱷᱤᱛᱨᱤ ᱛᱩᱲᱤ ᱠᱚ ᱪᱟᱥ ᱠᱟᱛᱮᱫ ᱚᱱᱟ ᱠᱚ ᱤᱭᱟᱹ ᱠᱮᱜ ᱜᱮ ᱾
ᱟᱪᱪᱷᱟ ᱟᱪᱪᱷᱟ, ᱚ ᱢᱟᱱᱮ ᱦᱩᱲᱩ ᱪᱟᱥ ᱫᱚ ᱦᱟᱸᱜ ᱢᱟᱱᱮ ᱦᱩᱲᱩ ᱪᱟᱥ ᱫᱚ ᱦᱟᱸᱜ ᱢᱤᱫ ᱵᱚᱪᱷᱚᱨ ᱨᱮ ᱢᱤᱫ ᱫᱷᱟᱣ ᱜᱮ ᱦᱩᱭᱩᱜ ᱠᱟᱱᱟ ᱥᱮ ᱵᱟᱝ?
ᱦᱩᱲᱩ ᱪᱟᱥ ᱫᱚ ᱵᱟᱨ ᱫᱷᱟᱣ ᱦᱩᱭᱩᱜ ᱠᱟᱱᱟ ᱦᱟᱱᱮᱛᱤᱧ ᱞᱟᱹᱭᱵᱤᱱ ᱠᱟᱱᱟ, ᱛᱩᱲᱤ ᱠᱚ ᱪᱟᱥᱟ ᱦᱟᱸᱜ ᱛᱚ ᱟᱫᱚ ᱚᱱᱟ ᱫᱚ ᱢᱤᱫ ᱢᱟᱥ ᱰᱮᱲ ᱢᱟᱥ ᱨᱮᱜᱮ ᱛᱚ ᱦᱩᱭᱩᱜ ᱠᱟᱱᱟ ᱛᱩᱲᱤ ᱫᱚ ᱾
ᱦᱩᱸ ᱾
ᱟᱫᱚ ᱚᱱᱟ ᱨᱟᱠᱟᱵ ᱠᱟᱛᱮ ᱟᱵᱟᱨ ᱦᱩᱲᱩ ᱠᱚ ᱪᱟᱥ ᱠᱮᱫᱟ ᱾
ᱚ ᱢᱟᱱᱮ ᱥᱤᱛᱩᱝ ᱦᱩᱲᱩ ᱡᱮᱞᱮᱠᱟ ᱠᱚ ᱢᱮᱛᱟᱜ ᱾
ᱦᱮᱸ ᱦᱮᱸ ᱦᱮᱸ ᱦᱮᱸ ᱥᱤᱛᱩᱝ ᱦᱩᱲᱩ ᱾
ᱟᱪᱪᱷᱟ ᱟᱪᱪᱷᱟ, ᱟᱞᱮ ᱥᱮᱫ ᱫᱚ ᱢᱟᱱᱮ ᱫᱟᱜ ᱨᱮᱱᱟᱜ ᱱᱚᱝ ᱠᱟ ᱵᱮᱵᱚᱥᱛᱟ ᱵᱟᱹᱱᱩᱜ ᱠᱷᱟᱹᱛᱤᱨ ᱛᱮ ᱢᱟᱱᱮ ᱱᱮᱛᱟᱨ ᱱᱚᱜ-ᱚᱭ ᱡᱟᱹᱯᱩᱫ ᱫᱤᱱ ᱜᱮ ᱪᱟᱥ-ᱵᱟᱥ ᱦᱩᱭᱩᱜ-ᱟ ᱾ ᱟᱨ ᱟᱸᱜᱷᱟᱲ ᱛᱟᱭᱱᱚᱢ ᱱᱚᱣᱟ ᱜᱮᱫ ᱵᱟᱲᱟ ᱠᱟᱛᱮᱫ ᱫᱚ ᱱᱚᱣᱟ ᱚᱠᱟᱢ ᱞᱟᱹᱭ ᱠᱮᱫ ᱛᱩᱲᱤ ᱠᱩ, ᱛᱩᱲᱤ ᱠᱩ ᱪᱟᱥ ᱜᱟᱱᱚᱜ ᱜᱮᱭᱟ, ᱛᱩᱲᱤ ᱥᱟᱶ ᱥᱟᱶᱛᱮ ᱢᱩᱞᱟᱹ ᱚᱱᱟ ᱠᱷᱮᱛ ᱨᱮᱜᱮ ᱾ ᱥᱮ ᱵᱟᱝ?
ᱦᱚᱸ ᱦᱚᱸ ᱛᱩᱞᱟᱹ ᱢᱩᱞᱟᱹ ᱠᱚ ᱟᱨ ᱱᱟᱦᱟᱜ ᱤᱭᱟᱹ ᱟᱹᱞᱩ ᱠᱚ ᱾
ᱦᱮᱸ ᱦᱮᱸ ᱟᱹᱞᱩ ᱠᱚ ᱪᱟᱥ ᱦᱩᱭᱩᱜᱼᱟ ᱾ ᱟᱨᱦᱚᱸ ᱫᱟᱹᱞ ᱞᱮᱠᱟᱱ ᱡᱤᱱᱤᱥ ᱟᱭᱢᱟ ᱜᱮ ᱦᱩᱭᱩᱜᱼᱟ ᱱᱚᱣᱟ ᱠᱤᱥᱟᱹᱨᱤ, ᱢᱟᱹᱥᱨᱤ, ᱵᱷᱩᱴ, ᱟᱨ ᱜᱚᱰᱟ ᱠᱚᱨᱮ ᱫᱚ ᱦᱚᱲᱮᱡ ᱦᱚᱸ ᱪᱟᱥ ᱦᱩᱭᱩᱜᱼᱟ ᱾ ᱟᱫᱚ ᱚᱱᱮ ᱚᱱᱠᱟ ᱢᱟᱱᱮ ᱪᱟᱥ ᱦᱩᱭᱩᱜ ᱜᱮᱭᱟ, ᱟᱫᱚ ᱚᱱᱟ ᱛᱟᱭᱱᱚᱢ ᱚᱠᱟᱞᱮᱠᱟ ᱟᱯᱮᱥᱮᱫ ᱥᱤᱛᱩᱝ ᱦᱩᱲᱩ ᱠᱚ ᱨᱚᱦᱚᱭᱟ ᱦᱟᱸᱜ? ᱟᱫᱚ ᱚᱱᱟ ᱥᱤᱛᱩᱝ ᱦᱩᱲᱩ ᱫᱚ ᱟᱞᱮ ᱥᱮᱫ ᱫᱚ ᱵᱟᱝ ᱦᱩᱭᱩᱜᱼᱟ ᱦᱟᱸᱜ ᱾
ᱛᱚᱵᱮ ᱫᱚ ᱱᱟᱦᱟᱜ ᱜᱚᱝᱠᱮ ᱱᱚᱣᱟ ᱡᱚᱱᱰᱨᱟ ᱠᱚᱫᱚ ᱪᱟᱥ ᱦᱩᱭᱩᱜ-ᱟ ᱥᱮ ᱵᱟᱝ? ᱵᱟᱝ ᱵᱟᱝᱟ ᱾
ᱪᱟᱥ ᱦᱩᱭᱩᱜ ᱜᱮᱭᱟ ᱱᱚᱜᱼᱚᱭ ᱱᱮᱛᱟᱨ ᱫᱤᱱ, ᱱᱚᱣᱟ ᱵᱟᱲᱜᱮ ᱠᱚᱨᱮ ᱮᱱᱛᱮᱜ ᱾ ᱚᱱᱟ ᱫᱚ ᱟᱹᱰᱤ ᱡᱟᱹᱥᱛᱤ ᱫᱟᱜ ᱵᱟᱝ ᱠᱷᱟᱨᱪᱟᱜ ᱛᱮ, ᱥᱮ ᱵᱟᱝ?
ᱚᱸᱻ
ᱱᱚᱣᱟ ᱜᱷᱩᱴᱩ ᱡᱟᱭᱜᱟ ᱵᱟᱲᱜᱮ ᱨᱮ ᱫᱚ ᱚᱛᱮ ᱛᱤᱱᱟᱹᱜ ᱫᱟᱜ ᱢᱟᱱᱮ ᱯᱟᱴᱟᱣ ᱞᱮ ᱚᱱᱠᱟ ᱢᱤᱫ ᱫᱷᱟᱣ ᱵᱟᱨ ᱫᱷᱟᱣ ᱞᱟᱜᱟᱣ ᱦᱩᱭᱩᱜ ᱜᱮᱭᱟ᱾
ᱮᱸᱻ ᱟᱪᱪᱷᱟ ᱛᱟᱦᱞᱮ ᱜᱚᱢᱠᱮ ᱟᱯᱮ ᱥᱮᱫ ᱢᱟ ᱛᱚ ᱵᱷᱟᱞᱮ ᱵᱤᱱ ᱞᱟᱹᱭ ᱠᱮᱜᱼᱟ᱾
ᱡᱚᱱᱰᱨᱟ ᱠᱚᱫᱚ ᱟᱯᱮᱥᱮᱫ ᱛᱚᱵᱮ ᱪᱟᱥ ᱦᱩᱭᱩᱜ- ᱟ ᱥᱮ ᱵᱟᱝ?
ᱦᱮᱸ ᱫᱚᱢᱮ ᱜᱮ ᱫᱚᱢᱮ ᱜᱮ ᱪᱟᱥ ᱟᱞᱮᱥᱮᱫ ᱫᱚ᱾
ᱟᱪᱪᱷᱟ ᱟᱪᱪᱷᱟ᱾
ᱯᱩᱨᱟᱹ ᱢᱟᱱᱮ ᱵᱟᱹᱫᱽ ᱵᱟᱹᱭᱦᱟᱹᱲ ᱫᱚ ᱯᱩᱨᱟᱹ ᱮᱥᱮᱫ ᱪᱟᱵᱟ ᱠᱚᱜᱼᱟ ᱡᱚᱸᱰᱨᱟ ᱛᱮᱜᱮ, ᱵᱟᱢ ᱢᱟᱱᱮ ᱟᱰᱮ ᱯᱟᱥᱮ ᱨᱮᱱᱟᱜ ᱴᱚᱞᱟ ᱠᱚᱫᱚ ᱧᱟᱢᱚᱜᱼᱟ᱾
ᱟᱪᱪᱷᱟ ᱟᱪᱪᱷᱟ᱾ ᱟᱫᱚ ᱚᱱᱟ ᱡᱚᱸᱱᱰᱨᱟ ᱫᱚ ᱢᱟᱱᱮ ᱟᱹᱠᱷᱨᱤᱧ ᱞᱟᱹᱜᱤᱫ ᱦᱟᱸ ᱥᱮ ᱪᱮᱫ ᱞᱮᱠᱟ ᱚᱱᱟ ᱟᱹᱰᱤ ᱡᱟᱹᱥᱛᱤ ᱯᱮ ᱪᱟᱥᱮᱫ ᱠᱟᱱ ᱛᱟᱦᱮᱫ ᱫᱚ, ᱦᱳᱭ ᱥᱮ ᱟᱪᱪᱷᱟ ᱟᱪᱪᱷᱟ᱾
ᱟᱠᱷᱨᱤᱧ ᱞᱟᱹᱜᱤᱫ ᱠᱤᱪᱷᱩ ᱫᱚ, ᱠᱤᱪᱷᱩ ᱫᱚ ᱪᱮᱫ ᱵᱚᱞᱛᱮ ᱮᱢᱱᱤ ᱡᱚᱢ ᱞᱟᱹᱜᱤᱫ ᱛᱮ ᱫᱚ ᱱᱟᱥᱮ ᱜᱟᱱ ᱪᱟᱥ ᱞᱮᱠᱷᱟᱡ ᱜᱮ ᱛᱚ ᱦᱩᱭᱩᱜᱚᱜᱼᱟ᱾ ᱟᱫᱚ ᱢᱤᱫᱴᱟᱝ ᱵᱟᱹᱫᱽ ᱨᱮ ᱵᱟᱨᱭᱟ ᱜᱟᱱ ᱯᱮᱭᱟ ᱜᱟᱱ ᱠᱷᱮᱛ ᱢᱮᱱᱟᱜ ᱟᱠᱟᱫᱟ ᱟᱫᱚ ᱚᱱᱟ ᱯᱚᱭᱟ ᱠᱷᱮᱛ ᱨᱮᱫᱚ ᱚᱱᱟ ᱫᱚ ᱜᱷᱩᱴᱩ ᱡᱟᱭᱜᱟ ᱠᱟᱱ ᱠᱷᱟᱱ ᱫᱚ ᱟᱫᱚ ᱡᱚᱱᱰᱨᱟ ᱪᱟᱥ ᱦᱩᱭᱩᱜᱼᱟ᱾ ᱟᱫᱚ ᱛᱚ ᱪᱮᱫ ᱪᱤᱠᱟᱹᱭᱟ᱾ ᱚᱱᱟ ᱜᱮ ᱪᱟᱥ ᱠᱟᱛᱮ ᱟᱫᱚ ᱟᱹᱠᱷᱨᱤᱧ ᱦᱩᱭᱩᱜᱼᱟ᱾
ᱦᱮᱸ
ᱟᱹᱠᱷᱨᱤᱧ ᱞᱟᱹᱜᱤᱫ ᱜᱮ ᱛᱚ ᱚᱱᱟ ᱫᱚ ᱪᱟᱥ ᱦᱩᱭᱩᱜᱼᱟ ᱜᱚᱝᱠᱮ᱾
ᱮᱠᱟᱞ᱾ ᱟᱞᱮ ᱥᱮᱫ ᱦᱚᱸ ᱚᱱᱮ ᱚᱱᱠᱟ ᱜᱮ ᱦᱟᱸᱜ ᱢᱟᱱᱮ ᱡᱟᱹᱥ ᱛᱤ ᱠᱟᱭ ᱛᱮ ᱫᱚ ᱚᱱᱟ ᱡᱚᱱᱰᱨᱟ ᱫᱚ ᱦᱟᱸᱜ ᱢᱟᱱᱮ ᱟᱹᱰᱤ ᱡᱟᱹᱥᱛᱤ ᱫᱚ ᱵᱟᱠᱚ ᱪᱟᱥᱟ, ᱡᱮᱞᱮᱠᱟ ᱟᱢ ᱞᱟᱹᱭ ᱠᱮᱫᱟ ᱜᱚᱴ ᱴᱟ ᱦᱚᱲ ᱡᱷᱚᱛᱚ ᱦᱚᱲ, ᱟᱞᱮᱥᱮᱫ ᱫᱚ ᱢᱟᱱᱮ ᱟᱯᱱᱟᱨ ᱡᱚᱢ ᱵᱟᱲᱟ ᱞᱟᱹᱜᱤᱫ ᱨᱟᱯᱟᱜ ᱠᱟᱛᱮᱢ ᱡᱚᱢ ᱵᱟᱲᱟ ᱠᱮᱫᱟ᱾ ᱥᱮ ᱟᱛᱟ ᱠᱟᱛᱮᱫ ᱥᱮ ᱥᱟᱹᱛᱩ ᱠᱮᱫᱟᱢ᱾ ᱮᱱᱮ ᱤᱱᱟᱹ ᱫᱷᱟᱹᱨᱤᱡ ᱜᱮ ᱱᱚᱣᱟ ᱡᱚᱱᱰᱨᱟ ᱫᱚ ᱦᱟᱸᱜ ᱠᱚ ᱪᱟᱥᱟ᱾
ᱟᱨ ᱩᱱ ᱚᱠᱛᱚ ᱫᱚ ᱫᱚᱢᱮ ᱠᱚ ᱡᱚᱢᱟ ᱡᱚᱱᱰᱨᱟ ᱨᱟᱯᱟᱜ ᱠᱟᱛᱮᱫ᱾
ᱮᱠᱟᱞ᱾ ᱞᱟᱦᱟ ᱛᱮ ᱢᱟ ᱮᱱᱛᱮᱫ ᱠᱚ ᱞᱟᱹᱭᱮᱫ ᱛᱟᱦᱮᱱ ᱢᱟᱱᱮ ᱡᱚᱱᱰᱨᱟ ᱫᱟᱠᱟ ᱦᱚᱸᱠᱚ ᱡᱚᱢᱮᱫ ᱛᱟᱦᱮᱱᱟ ᱥᱮ ᱵᱟᱝ?
ᱦᱚᱸ ᱜᱚᱝᱠᱮ ᱤᱧ ᱡᱚᱢ ᱟᱠᱟᱜᱼᱟ᱾
ᱟᱪᱪᱷᱟ ᱟᱪᱪᱷᱟ, ᱟᱵᱮᱱ ᱦᱚᱸᱵᱮᱱ ᱡᱚᱢ ᱛᱤᱭᱟᱹᱜ ᱞᱮᱜ ᱜᱮᱭᱟ ᱦᱟᱸᱜ ᱡᱟᱹᱱᱤᱡ?
ᱟᱪᱪᱷᱟ ᱟᱪᱪᱷᱟ, ᱦᱮᱸ ᱢᱟᱱᱮ ᱱᱚᱝᱠᱟ ᱵᱟᱵᱟ ᱛᱟᱠᱚ ᱠᱚ ᱞᱟᱹᱭᱟ ᱡᱮ ᱞᱟᱦᱟ ᱛᱮᱫᱚ ᱵᱟᱵᱟ ᱛᱟᱠᱚ ᱤᱭᱟᱹ ᱡᱚᱠᱷᱟᱡ ᱫᱚ ᱦᱟᱸᱜ ᱵᱟᱝ ᱚᱱᱟ ᱠᱷᱚᱱ ᱜᱚᱲᱚᱢ ᱦᱟᱲᱟᱢ ᱛᱟᱠᱚ, ᱩᱱ ᱡᱚᱠᱷᱚᱱ ᱠᱚ ᱞᱟᱹᱭᱟ ᱵᱚᱞᱮ ᱞᱟᱦᱟ ᱛᱮᱫᱚ ᱠᱷᱟᱹᱞᱤ ᱱᱚᱣᱟ ᱦᱩᱲᱩ ᱫᱚᱦᱛᱟᱸᱜ ᱠᱚᱢ ᱠᱚ ᱪᱟᱥᱚᱜ ᱠᱟᱱ ᱛᱟᱦᱮᱱᱟ ᱦᱩᱲᱩ ᱵᱚᱫᱚᱞ ᱜᱮ ᱱᱚᱣᱟ ᱡᱚᱱᱰᱨᱟ ᱠᱚᱫᱮ ᱚᱱᱮ ᱚᱱᱟᱠᱚ ᱪᱟᱥᱚᱜ ᱠᱟᱱ ᱛᱟᱦᱮᱱᱟ ᱟᱫᱚ ᱫᱟᱠᱟ ᱞᱮᱠᱟᱛᱮᱫᱚ